ᱦᱮᱞᱳ ᱾
ᱦᱮᱞᱳ ᱦᱮᱞᱳ ᱜᱚᱝᱠᱮ ᱡᱚᱦᱟᱨ ᱜᱮ ᱾ ᱦᱮᱞᱳ ᱾
ᱦᱮᱞᱳ ᱟᱡᱚᱢᱮᱜᱼᱟ ᱵᱮᱱ?
ᱦᱮᱸ ᱟᱸᱡᱚᱢᱮᱜ-ᱟ ᱞᱤᱧ ᱛᱚ ᱡᱚᱦᱟᱨ ᱜᱮ ᱾ ᱦᱮᱞᱳ ᱦᱮᱸ ᱟᱸᱡᱚᱢ ᱫᱟᱞᱤᱧ ᱾
ᱦᱮᱞᱳ ᱾ ᱦᱮᱞᱳ ᱾ ᱦᱮᱞᱳ ᱾
ᱴᱟᱣᱟᱨ ᱵᱟᱭ ᱧᱟᱢᱮᱫ ᱛᱟᱵᱤᱱᱟ ᱴᱟᱣᱟᱨ ᱾ ᱚ ᱪᱮᱫ ᱵᱮᱱ ᱪᱤᱠᱟᱹᱭᱮᱫᱟ? ᱪᱮᱫ ᱵᱤᱱ ᱪᱤᱠᱟᱹᱭᱮᱫᱟ?
ᱫᱩᱲᱩᱵ ᱠᱟᱱᱟ ᱞᱤᱧ ᱫᱩᱲᱩᱵ ᱼᱼ
ᱦᱚᱭ ᱫᱟᱠᱟ ᱠᱚᱫᱚ ᱵᱮᱱ ᱡᱚᱢ ᱵᱟᱲᱟ ᱠᱮᱫᱟ ᱥᱮ ᱵᱟᱝ?
ᱦᱩᱸ ᱡᱚᱢ ᱵᱟᱼᱼ ᱲᱟ ᱦᱳᱭ ᱱᱟ ᱾
ᱚ ᱪᱮᱫ ᱵᱤᱱ ᱩᱛᱩ ᱞᱮᱜᱼᱟ?
ᱩᱛᱩ ᱫᱚ ᱥᱚᱵᱽᱡᱤ ᱠᱚ ᱜᱮ ᱜᱟᱺᱫᱷᱟᱹᱨᱤ ᱟᱨ
ᱦᱮᱸ ᱡᱚᱢ ᱵᱟᱲᱟ ᱠᱮᱫᱼᱟ ᱞᱮ ᱾ ᱟᱹᱛᱩ ᱫᱤᱥᱚᱢ ᱫᱚ ᱚᱠᱟᱨᱮ?
ᱳᱭᱮᱥᱴ ᱵᱮᱝᱜᱚᱞ ᱢᱟᱞᱫᱟ ᱰᱤᱥᱴᱨᱤᱠ ᱛᱷᱟᱱᱟ ᱾
ᱚᱠᱟ ᱰᱤᱥᱴᱤᱠ?
ᱢᱟᱞᱫᱟ ᱰᱤᱥᱴᱤᱠ ᱾
ᱢᱟᱞ ᱚᱻ
ᱦᱚᱸ ᱾
ᱪᱮᱫ ᱠᱚ ᱵᱮᱱ ᱪᱤᱠᱟᱹ ᱵᱟᱲᱟᱭ ᱟᱹᱞᱤᱧ ᱫᱚ ᱯᱩᱨᱩᱞᱤᱭᱟᱹ ᱵᱟᱝᱜᱟᱞ ᱜᱮ ᱾
ᱟᱪᱪᱷᱟ ᱵᱟᱝᱜᱟᱞ ᱜᱤ ᱾
ᱦᱚᱸᱻ
ᱟᱪᱪᱷᱟ ᱾
ᱛᱟᱯᱚᱨ ᱪᱮᱫ ᱠᱚᱵᱮᱱ ᱪᱤᱠᱟᱹ ᱵᱟᱲᱟᱭᱟ?
ᱪᱤᱠᱟ ᱫᱚᱻ ᱚᱱᱠᱟᱜ ᱜᱮ ᱤᱭᱟᱹ ᱠᱚ ᱦᱚᱱᱞᱮᱱ ᱨᱮᱭᱟᱜ ᱠᱟᱹᱢᱤ ᱠᱚ
ᱚᱸᱻ
ᱦᱚᱸ ᱚᱲᱟᱜ ᱥᱮᱭᱟᱜ ᱠᱟᱹᱢᱤ ᱦᱚᱸ᱾ ᱛᱚ ᱢᱟ ᱪᱟᱥ ᱟᱨᱦᱚ ᱱᱚᱜ-ᱚᱭ ᱛᱚ ᱚᱱᱞᱟᱭᱤᱱ ᱨᱮᱱ ᱠᱟᱹᱢᱤᱭᱟᱹ ᱜᱟᱯ ᱠᱤᱱ ᱫᱩᱲᱩᱵ ᱠᱟᱱᱟ ᱾
ᱚᱻ ᱪᱟᱥ- ᱵᱟᱥ ᱠᱚᱫᱚ ᱛᱤᱱᱟᱹᱜ ᱥᱟᱺᱜᱤᱧ?
ᱪᱟᱥ - ᱵᱟᱥ ᱛᱚ ᱟᱹᱣᱨᱤᱭᱚ ᱛᱚ ᱾ ᱠᱷᱮᱛ ᱠᱚ ᱵᱮᱱᱟᱣ ᱵᱟᱲᱟ ᱦᱩᱭ ᱟᱠᱟᱱᱟ ᱾ ᱜᱟᱪᱷᱤ ᱠᱚ ᱞᱟᱹᱴᱩ ᱠᱚ ᱚᱱᱟ ᱫᱟᱜ ᱞᱮᱠᱷᱟᱡ ᱜᱮ ᱨᱚᱦᱚᱭ ᱦᱩᱭᱩᱜᱼᱟ ᱾
ᱚᱻ
ᱟᱯᱮ ᱚᱱᱛᱮ ᱪᱮᱫ ᱞᱮᱠᱟ?
ᱪᱟᱥ-ᱵᱟᱥ ᱫᱚ ᱟᱹᱣᱨᱤᱭᱚᱜᱼᱟ ᱛᱚ ᱱᱚᱜᱼᱚᱭ ᱛᱚ ᱫᱟᱜ ᱵᱟᱲᱟ ᱦᱟᱞᱮ ᱠᱟᱱᱟ ᱦᱚᱞᱟᱭ ᱫᱟᱜᱼᱟᱜ ᱞᱮᱭᱟ ᱛᱮᱦᱮᱧ ᱥᱤᱛᱩᱝ ᱠᱮᱜᱼᱟ ᱾
ᱦᱩᱸ
ᱟᱨ ᱛᱚᱞᱟ ᱠᱚᱦᱚᱸ ᱟᱹᱣᱨᱤ ᱦᱟᱨᱟᱜᱼᱟ ᱾
ᱦᱩᱸ ᱾
ᱪᱟᱥ ᱫᱚ ᱦᱟᱸᱜ ᱱᱤᱛᱚᱝ ᱫᱚ ᱫᱮᱨᱤᱜ ᱜᱮᱭᱟ ᱦᱟᱸᱜ ᱱᱤᱭᱟᱹ ᱵᱚᱪᱷᱚᱨ ᱫᱚ ᱾
ᱜᱟᱪᱷᱤ ᱠᱚ ᱞᱟᱹᱴᱩ ᱮᱱᱟ?
ᱟᱹᱣᱨᱤ ᱞᱟᱹᱴᱩᱜᱼᱟ ᱾
ᱚᱻ
ᱱᱚᱜᱼᱚᱭ ᱛᱚ ᱜᱟᱪᱷᱤ ᱠᱚᱠᱚ ᱮᱢ ᱵᱟᱲᱟᱭᱮᱫ ᱜᱮ ᱱᱤᱛᱚᱝ ᱦᱚᱸ ᱾
ᱥᱚᱢᱚᱭ ᱞᱟᱜᱟᱜ ᱜᱮᱭᱟ ᱱᱤᱭᱟᱹ ᱵᱚᱪᱷᱚᱨ ᱫᱚ ᱟᱞᱮ ᱫᱚ ᱵᱟᱭ ᱫᱟᱜ ᱫᱟᱲᱮᱭᱟᱞᱮ ᱠᱟᱱᱟ ᱚᱱᱠᱟ ᱫᱚ ᱾
ᱦᱩᱸ ᱱᱚᱛᱮ ᱫᱚ ᱫᱟᱜ ᱦᱮᱸ ᱾ ᱱᱚᱛᱮ ᱫᱚ ᱫᱟᱜ ᱫᱚ ᱚᱱᱮ ᱚᱱᱠᱟ ᱱᱟᱥᱮ- ᱱᱟᱥᱮ ᱧᱩᱨᱩᱜ ᱠᱟᱱᱟ ᱟᱨ ᱵᱟᱝ ᱱᱚᱣᱟ ᱫᱟᱜ
ᱦᱮᱸ
ᱫᱟᱜ ᱫᱚ ᱫᱟᱜ ᱤᱫᱤᱭᱮᱜ ᱠᱟᱱ ᱜᱮᱭᱟ ᱢᱟᱱᱮ ᱛᱷᱚᱲᱟ ᱚᱱᱠᱟ ᱾ ᱵᱤᱥ ᱢᱤᱱᱤᱴ ᱜᱮ ᱫᱟᱜ ᱞᱮᱠᱷᱟᱡ ᱥᱮ ᱫᱚᱥ ᱢᱤᱱᱤᱴ ᱜᱮ ᱤᱱᱟ ᱛᱮᱜᱮ ᱫᱟᱜ ᱫᱚᱭ ᱠᱟᱷᱯᱤᱭᱟ ᱾ ᱚᱛ ᱠᱚᱫᱚ ᱞᱚᱦᱚᱫ ᱜᱮᱭᱟ ᱾
ᱟᱞᱮ ᱥᱮᱱ ᱦᱚᱸᱜᱼᱚᱭ ᱦᱚᱞᱟᱭ ᱫᱟᱜ ᱠᱮᱫᱼᱟ ᱛᱮᱦᱮᱧ ᱱᱚᱜᱼᱚᱭ ᱫᱚᱢᱮ ᱥᱤᱛᱩᱝ ᱠᱮᱫ ᱚᱠᱟᱨᱮ ᱛᱚᱞᱟ ᱫᱚ ᱦᱩᱭᱩᱜᱼᱟ ᱛᱚ ᱱᱚᱝᱠᱟ ᱡᱩᱫᱤ ᱱᱚᱝᱠᱟᱭᱟ ᱛᱟᱦᱚᱞᱮ ᱯᱚᱨᱚᱵᱚᱨᱛᱤ ᱡᱟᱦᱟᱸ ᱪᱟᱥ ᱡᱩᱠᱷᱟᱱ ᱦᱟᱸᱜ ᱛᱚ ᱵᱟᱝ ᱨᱟᱠᱟᱵ ᱟᱛᱚ ᱪᱟᱥ ᱫᱚ ᱾
ᱦᱮᱸ ᱦᱮᱸ ᱾ ᱵᱷᱟᱹᱞᱤ ᱜᱮ
ᱦᱩᱸᱻ ᱾ ᱛᱟᱨᱯᱚᱨ ᱚᱱᱛᱮ ᱫᱚ ᱯᱟᱛᱟ ᱯᱚᱨᱚᱵᱽ ᱠᱚ ᱦᱩᱭᱩᱜ ᱠᱟᱱᱟ ᱥᱮ ᱵᱟᱝ?
ᱵᱟᱛᱟ ᱯᱚᱨᱚᱵ ᱫᱚ ᱱᱤᱛᱚᱜ ᱫᱚ ᱵᱟᱝ ᱦᱩᱭᱩᱜᱼᱟ ᱮᱠᱫᱚᱢ ᱯᱟᱛᱟ ᱯᱚᱨᱚᱵᱽ ᱫᱚ ᱯᱟᱨᱚᱢᱱᱟ ᱢᱟᱨᱪ ᱱᱚᱣᱟ ᱥᱮᱫ ᱪᱟᱞᱟᱣᱱᱟ ᱯᱟᱛᱟ ᱯᱚᱨᱚᱵᱽ ᱫᱚ ᱾
ᱤᱭᱟᱹ ᱫᱚ ᱦᱩᱭ ᱞᱮᱱ ᱛᱟᱯᱮᱭᱟ ᱥᱮ ᱟᱢᱵᱟᱵᱚᱛᱤ ᱱᱚᱜᱼᱚᱭ ᱯᱟᱨᱚᱢᱮᱱ ᱯᱚᱨᱚᱵᱽ?
ᱤᱭᱟᱹ ᱦᱩᱞ ᱢᱟᱦᱟ ᱫᱤᱵᱚᱥ ᱥᱮ ᱪᱮᱫ?
ᱦᱩᱞ ᱢᱟᱦᱟᱸ ᱢᱟᱛᱚ ᱦᱚᱞᱟ ᱦᱩᱭᱮᱱ ᱚᱱᱟ ᱟᱢᱵᱟᱵᱚᱛᱤ ᱡᱟᱦᱟᱸ ᱟᱵᱚ ᱥᱟᱱᱛᱟᱲᱟᱜ ᱯᱚᱨᱚᱵᱽ ᱾ ᱛᱟᱵᱚᱱ ᱡᱟᱦᱟᱸ ᱯᱤᱴᱷᱟᱹᱭᱟᱵᱚᱱ ᱡᱚ ᱥᱟᱠᱟᱢ ᱩᱞ ᱵᱤᱞᱤ ᱠᱚ ᱚᱱᱟ ᱠᱚᱵᱚᱱ ᱡᱚᱢ ᱫᱚ ᱾
ᱵᱟᱦᱟ ᱯᱚᱨᱚᱵᱽ ᱵᱟᱲᱟᱭᱮᱱᱟ
ᱚᱸᱻ
ᱵᱷᱟᱜᱮ ᱜᱮ
ᱥᱚᱦᱨᱟᱭ ᱫᱚ ᱛᱤᱥ? ᱟᱞᱮ ᱥᱮᱱ ᱫᱚ ᱟᱢᱵᱟ ᱵᱚᱛᱤ ᱯᱚᱨᱚᱵᱽ ᱫᱚ ᱵᱷᱟᱹᱜᱤ ᱜᱮ ᱞᱮ ᱢᱟᱱᱟᱣᱟ ᱚᱱᱟ ᱫᱚ ᱾
ᱦᱮᱸ
ᱵᱷᱟᱹᱜᱤ ᱜᱮ ᱦᱩᱭᱩᱜ ᱛᱟᱞᱮᱭᱟ ᱚᱱᱟ ᱯᱚᱨᱚᱵᱽ ᱫᱚ ᱾ ᱟᱢᱵᱟᱵᱚᱛᱤ ᱥᱚᱦᱨᱟᱭ ᱵᱟᱦᱟ ᱥᱟᱠᱨᱟᱛ ᱚᱱᱟ ᱫᱚ ᱟᱹᱰᱤ ᱟᱞᱮ ᱡᱮᱞᱟ ᱨᱮᱫᱚ ᱚᱱᱟ ᱫᱚ ᱮᱠᱴᱩ ᱵᱷᱟᱹᱜᱤ ᱜᱮᱞᱮ ᱢᱟᱱᱟᱣᱟ᱾
ᱩᱸᱻ ᱟᱪᱪᱷᱟ ᱟᱯᱮ ᱚᱱᱟ ᱠᱚᱨᱮ ᱦᱚᱲ ᱠᱚᱦᱚᱸ ᱦᱮᱱᱟᱜ ᱜᱮᱭᱟ, ᱟᱵᱚ ᱦᱚᱲ
ᱦᱮᱸ ᱟᱵᱚ ᱦᱚᱲ ᱠᱚᱦᱚᱸ ᱱᱚᱣᱟ ᱠᱚᱨᱮ ᱫᱚ ᱵᱷᱟᱹᱜᱤ ᱜᱮ ᱢᱮᱱᱟᱜ ᱠᱚᱣᱟ᱾
ᱥᱟᱸᱜᱮ ᱜᱮ᱾
ᱦᱩᱸ ᱟᱞᱮ ᱫᱚ ᱱᱚᱣᱟ ᱟᱡᱚᱫᱤᱭᱟᱹ ᱵᱩᱨᱩ ᱵᱮᱱ ᱟᱸᱡᱚᱢ ᱟᱠᱟᱜᱼᱟ
ᱵᱟᱹᱞᱤᱧ ᱟᱸᱡᱚᱢ ᱟᱠᱟᱜᱼᱟ᱾
ᱚᱻ
ᱵᱟᱹᱞᱤᱧ ᱪᱟᱞᱟᱣ ᱵᱟᱲᱟ ᱟᱠᱟᱱᱟ ᱯᱩᱨᱩ ᱯᱩᱨᱩᱞᱤᱭᱟ ᱥᱮᱫ ᱞᱤᱧ ᱪᱟᱞᱟᱣᱼᱼ ᱱᱚᱛᱮ ᱤᱭᱟᱹ ᱥᱟᱭᱤᱴ ᱨᱮ᱾ ᱵᱟᱹᱞᱤᱧ ᱪᱟᱞᱟᱣ ᱟᱠᱟᱱᱟ ᱚᱱᱛᱮ ᱵᱤᱨᱵᱷᱩᱢᱼᱼ ᱵᱟᱸᱠᱩᱲᱟ ᱤᱱᱟᱹ ᱠᱚᱨᱮ ᱫᱚ ᱪᱟᱞᱟᱣ ᱦᱩᱭ ᱟᱠᱟᱱᱟ
ᱚᱻ
ᱫᱟᱬᱟ ᱫᱚ ᱠᱷᱟᱹᱞᱤ ᱜᱟᱹᱰᱤ ᱠᱷᱚᱡ ᱜᱮ ᱜᱟᱹᱰᱤ ᱪᱮᱛᱟᱱ ᱠᱷᱚᱡ ᱜᱮᱼᱼ
ᱚᱻ
ᱟᱞᱮ ᱥᱮᱱ ᱫᱚ ᱚᱱᱟ ᱟᱡᱚᱫᱤᱭᱟᱹ ᱵᱩᱨᱩ ᱵᱩᱨᱩ ᱜᱮ ᱟᱹᱰᱤ ᱚᱱᱟᱜᱮ ᱧᱩᱛᱩᱢᱟᱱ ᱵᱩᱨᱩ ᱛᱟᱞᱮ ᱚᱱᱟ ᱛᱮᱜᱮ ᱦᱚᱲ ᱠᱚ ᱩᱨᱩᱢ ᱞᱮᱭᱟ ᱯᱩᱨᱩᱞᱤᱭᱟᱹ ᱡᱮᱞᱟ ᱨᱮ ᱢᱮᱱᱟᱜᱼᱟ ᱢᱟᱞᱫᱟ ᱫᱚ ᱚᱠᱟ ᱛᱷᱟᱱᱟ ᱨᱮᱱ ᱠᱟᱱᱟ ᱵᱤᱱ
ᱦᱚᱨᱤᱯᱩᱨ
ᱦᱚᱵᱤᱯᱩᱨ
ᱦᱚᱵᱤ ᱯᱩᱨ ᱵᱟᱝ ᱟᱪᱪᱷᱟ ᱢᱟᱞᱫᱟ ᱵᱟᱡᱟᱨ ᱨᱮ ᱢᱤᱫᱴᱟᱹᱝ ᱟᱹᱰᱤ ᱞᱟᱹᱴᱩ ᱵᱚᱞ ᱠᱷᱮᱞ ᱦᱩᱭᱩᱜᱼᱟ
ᱦᱩᱸᱻ
ᱟᱨ ᱚᱱᱟ ᱫᱚ ᱱᱮᱥ ᱫᱚ ᱦᱩᱭᱩᱜᱼᱟ ᱥᱮ ᱵᱟᱝ
ᱵᱚᱞᱻ ᱠᱷᱮᱞ ᱫᱚ ᱟᱜᱚᱥᱴ ᱢᱟᱥ ᱨᱮ ᱵᱟᱲᱟᱜᱼᱟ ᱥᱮ ᱪᱮᱫ
ᱦᱮᱸ ᱱᱚᱝᱠᱟ ᱥᱚᱢᱚᱭ ᱨᱮᱜᱮ ᱦᱩᱭᱩᱜᱼᱟ ᱟᱨ ᱛᱟᱨ ᱯᱚᱨ ᱦᱩᱞ ᱢᱟᱦᱟ ᱛᱟᱦᱚᱞᱮ ᱪᱮᱫ ᱞᱮᱠᱟ ᱯᱮ ᱢᱟᱱᱟᱣ ᱠᱮᱫᱼᱟ
ᱚᱱᱟ ᱫᱚ ᱯᱨᱟᱭ ᱜᱮ ᱱᱚᱣᱟ ᱠᱚᱨᱮ ᱫᱚ ᱢᱚᱴᱟ ᱢᱩᱴᱤ ᱠᱚ ᱢᱟᱱᱟᱣ ᱵᱟᱲᱟᱭᱟ ᱟᱨ ᱚᱱᱮ ᱵᱚᱞ ᱜᱮ ᱥᱮ ᱚᱱᱟ ᱤᱭᱟᱹ ᱠᱚᱞᱮᱡᱽ ᱠᱚᱨᱮ ᱦᱚᱸᱠᱚ ᱢᱟᱱᱟᱣ ᱵᱟᱲᱟᱭᱮᱫ ᱠᱟᱱ ᱜᱮᱭᱟ᱾
ᱦᱩᱸᱻ
ᱠᱚᱞᱮᱡᱽ ᱤᱥᱠᱩᱞ ᱚᱠᱟ ᱠᱚᱨᱮ ᱪᱚ ᱵᱮᱥᱤᱨ ᱵᱷᱟᱜᱽ ᱚᱠᱟ ᱠᱚᱨᱮ ᱟᱵᱚᱼᱼ ᱮᱥ ᱴᱤ ᱢᱮᱱᱟᱜ ᱠᱚᱣᱟ ᱚᱱᱟ ᱠᱚᱨᱮ
ᱮᱸ
ᱫᱤᱠᱩ ᱫᱤᱠᱩ ᱠᱚᱢᱟ ᱟᱹᱰᱤ ᱦᱚᱸ ᱵᱟᱠᱚ ᱢᱟᱱᱟᱣᱟ ᱟᱵᱚᱣᱟᱜ ᱢᱟ
ᱦᱮᱸ᱾ ᱚᱻ ᱛᱟᱯᱚᱨ ᱱᱟᱯᱟᱭ ᱵᱟᱲᱟ ᱜᱮᱭᱟ ᱵᱮᱱ ᱵᱟᱝ?
ᱦᱮᱸ ᱱᱟᱯᱟᱭ ᱵᱟᱲᱟ ᱜᱮᱭᱟ
ᱦᱩᱸ᱾
ᱦᱳᱭ ᱞᱟᱦᱟ ᱞᱮᱱᱜᱤ,
ᱥᱚᱦᱨᱟᱭ ᱯᱚᱨᱚᱵᱽ ᱫᱚ ᱛᱟᱦᱚᱞᱮ ᱥᱚᱦᱨᱟᱭ ᱪᱟᱸᱫᱳ ᱨᱮ ᱦᱩᱭᱩᱜ ᱛᱟᱯᱮᱭᱟ, ᱥᱮ ᱱᱚᱝᱠᱟ
ᱥᱚᱦᱨᱟᱭ ᱪᱟᱸᱫᱳ ᱨᱮ ᱦᱟᱱᱛᱮ ᱢᱚᱴᱟᱢᱩᱴᱤ ᱯᱷᱮᱵᱽᱨᱟᱣᱨᱤ ᱢᱟᱥ ᱥᱮᱫ ᱟᱞᱮ ᱫᱚ ᱦᱩᱭ ᱵᱟᱲᱟᱜᱼᱟ᱾
ᱦᱚᱸ᱾
ᱟᱯᱮ ᱫᱚ ᱚᱱᱟ ᱪᱮᱫ ᱢᱟᱥ?
ᱟᱞᱮ ᱫᱚ ᱱᱚᱣᱟ ᱥᱚᱦᱨᱟᱭ ᱪᱟᱸᱫᱳ ᱨᱮᱜᱮ ᱦᱩᱭᱩᱜ ᱛᱟᱞᱮᱭᱟ ᱟᱞᱮᱭᱟᱜ ᱫᱚ᱾
ᱟᱞᱮ ᱫᱚ ᱚᱱᱛᱮ ᱯᱷᱮᱵᱽᱨᱟᱣᱨᱤ ᱾
ᱚ
ᱚᱠᱟ ᱫᱚ ᱞᱟᱦᱟ ᱛᱟᱭᱚᱢ, ᱚᱠᱟ ᱫᱚᱠᱚ ᱞᱟᱦᱟ ᱛᱟᱭᱚᱢ ᱜᱮᱭᱟ᱾
ᱦᱮᱸ ᱚᱱᱛᱮ ᱟᱞᱮ ᱞᱮ ᱞᱟᱦᱟᱜ ᱠᱟᱱᱟ ᱟᱯᱮ ᱚᱱᱛᱮ ᱫᱚᱯᱮ ᱯᱚᱨᱮᱜ ᱠᱟᱱᱟ ᱟᱞᱮ ᱫᱚ ᱦᱟᱱᱟ ᱯᱷᱮᱵᱽᱨᱩᱣᱟᱨᱤ ᱢᱟᱥ ᱨᱮᱫᱚ ᱟᱞᱮ ᱫᱚᱞᱮ ᱥᱟᱠᱨᱟᱛᱚᱜᱼᱟ ᱟᱯᱮ ᱫᱚ ᱥᱟᱠᱨᱟᱛ ᱥᱚᱦᱨᱟᱭᱚᱜ ᱼᱟᱯᱮ ᱵᱟᱝ?
ᱦᱩᱸ᱾ ᱦᱮᱸ
ᱦᱩᱸ᱾ ᱵᱷᱟᱜᱮ᱾
ᱚ ᱟᱨ ᱛᱟᱦᱚᱞᱮ ᱯᱟᱲᱦᱟᱜ ᱠᱚᱫᱚ ᱛᱤᱱᱟᱹᱜ ᱥᱟᱹᱜᱤᱧ?
ᱯᱟᱲᱦᱟᱣ ᱠᱚᱫᱚ ᱯᱟᱲᱦᱟᱣ ᱵᱟᱲᱟ ᱦᱩᱭᱩᱜ ᱠᱟᱱ ᱜᱮᱭᱟ ᱱᱤᱛᱚᱝ ᱫᱚ᱾
ᱟᱪᱪᱷᱟ ᱦᱚᱸ᱾
ᱯᱟᱲᱦᱟᱣ ᱞᱟᱭᱤᱱ ᱨᱮᱜᱮ ᱱᱤᱛᱚᱜ ᱫᱚ ᱢᱮᱱᱟᱜ ᱟᱠᱟᱫ ᱞᱤᱧᱟ᱾
ᱚ, ᱛᱤᱱᱟᱹᱜ ᱠᱮᱞᱟᱥ ᱨᱮ?
ᱠᱮᱞᱟᱥ ᱫᱚ ᱱᱤᱛᱚᱝ ᱫᱚ ᱵᱤ. ᱮᱰ ᱠᱚᱨᱟᱣ ᱦᱩᱭᱩᱜ ᱠᱟᱱᱟ᱾
ᱢᱚᱡᱽ ᱛᱮ ᱯᱟᱲᱦᱟᱜ
ᱛᱤᱱᱟᱹᱜ ᱥᱟᱹᱜᱤᱧ ᱵᱤᱱ ᱚᱞᱚᱜ ᱠᱟᱱᱟ?
ᱟᱹᱞᱤᱧ ᱫᱚᱞᱤᱧ ᱵᱟᱡᱟᱣ ᱵᱟᱲᱟᱭᱱᱟ ᱵᱟᱲᱟ ᱛᱮᱜᱮ
ᱚ
ᱠᱟᱞᱮᱡᱽ ᱫᱤᱭᱮ, ᱠᱚᱞᱮᱡᱽ ᱵᱤ. ᱮ ᱦᱚ ᱵᱟᱞᱤᱧ ᱠᱳᱢᱯᱞᱤᱴ ᱞᱮᱫᱟ᱾
ᱚ ᱛᱟᱦᱚᱞᱮ ᱱᱚᱝᱠᱟ ᱠᱚᱢᱯᱤᱴᱤᱮᱴᱤᱵᱷ ᱮᱠᱡᱟᱢ ᱫᱚᱵᱮᱱ ᱮᱢ ᱮᱫᱟ ᱥᱮ ᱵᱟᱝ?
ᱮᱠᱡᱟᱢ ᱫᱚ ᱟᱹᱣᱨᱤ ᱞᱤᱧ ᱮᱢ ᱵᱟᱰᱟᱭᱟ ᱱᱤᱛ ᱦᱚᱸ ᱥᱤᱫᱷᱩ ᱞᱤᱧ ᱮᱯᱞᱟᱭ ᱵᱟᱲᱟ ᱞᱮᱫᱟ᱾ ᱟᱨ ᱵᱟᱞᱤᱧ ᱪᱟᱞᱟᱣ ᱵᱟᱲᱟ ᱞᱮᱱᱟ᱾
ᱱᱤᱛᱚᱝ ᱫᱚ ᱱᱟᱣᱟ ᱥᱚᱨᱠᱟᱨ ᱮ ᱦᱮᱡ ᱟᱠᱟᱱ ᱛᱟᱵᱚᱱᱟ ᱛᱚ᱾
ᱦᱩᱸ᱾
ᱢᱮᱱᱮᱫᱟᱹᱧ ᱟᱵᱚᱨᱮᱱ ᱫᱚ ᱱᱤᱛᱚᱝ ᱫᱚ ᱱᱟᱣᱟ ᱥᱚᱨᱠᱟᱨ ᱮ ᱦᱮᱡ ᱟᱠᱟᱱᱟᱭ ᱛᱚ᱾.
ᱦᱮᱸ᱾
ᱱᱟᱣᱟ ᱱᱟᱣᱟ ᱪᱮᱫ ᱠᱚᱭ ᱚᱰᱚᱠᱮᱫ ᱛᱟᱵᱚᱱᱟ ᱦᱟᱸᱜ᱾ ᱚᱱᱟ ᱠᱚᱜᱮ ᱧᱮᱞ ᱵᱟᱲᱟᱭ ᱦᱩᱭᱩᱜᱼᱟ
ᱟᱨ ᱵᱮᱠᱟᱨ ᱵᱷᱟᱛᱟ ᱠᱚᱫᱚ ᱵᱟᱲᱟᱭᱮᱫᱟ?
ᱪᱮᱫ ᱞᱮᱠᱟ?
ᱵᱮᱠᱟᱨ ᱵᱦᱟᱛᱟ ᱫᱚ ᱵᱟᱵᱤᱱ ᱮᱯᱞᱟᱭ ᱮᱫᱟ?
ᱵᱮᱠᱟᱨ ᱵᱷᱟᱛᱟ ᱫᱚ ᱮᱯᱞᱟᱭ ᱞᱟᱜᱟᱜ ᱜᱮᱭᱟ ᱚᱱᱟ ᱪᱷᱟᱲᱟ ᱛᱚ ᱵᱟᱵᱚᱱ ᱛᱟᱦᱮᱸ ᱫᱟᱲᱮᱭᱟᱜᱼᱟ ᱵᱮᱠᱟᱨ ᱵᱷᱟᱛᱟ ᱫᱤᱫᱤ ᱮᱢᱟᱫ ᱵᱚᱱᱟ ᱟᱨ
ᱦᱳᱭ ᱟᱜ
ᱚᱱᱟ ᱠᱚᱫᱚ ᱧᱮᱞ ᱦᱩᱭᱩᱜᱼᱟ ᱚᱱᱟ ᱠᱚᱫᱚ ᱩᱸ
ᱟᱨ ᱪᱮᱫ ᱠᱚ ᱢᱮᱛᱟᱜ ᱠᱟᱱᱟ ᱚᱱᱛᱮ? ᱟᱨ ᱠᱩᱲᱤ ᱤᱭᱟᱹ ᱢᱟ ᱡᱮᱛᱮ ᱟᱭᱳ ᱦᱚᱲ ᱜᱚᱜᱚ ᱛᱟ ᱛᱟᱠᱚ ᱩᱱᱠᱩ ᱢᱟ ᱪᱟᱞᱩ ᱮᱱ ᱛᱟᱠᱚᱣᱟ ᱛᱚ᱾ ᱩᱱᱠᱩᱣᱟᱜ ᱠᱚ ᱡᱚᱢᱟ ᱵᱟᱲᱟ ᱜᱮ ᱟᱨ ᱠᱚ ᱠᱚ᱾ ᱚᱱᱱᱚᱯᱩᱨᱱᱟ ᱵᱷᱟᱸᱰᱟᱨ ᱨᱮ ᱩᱱᱠᱩ ᱢᱟᱠᱚ ᱧᱟᱢᱮᱫ ᱠᱟᱱ ᱩᱱ ᱞᱮᱠᱟ ᱵᱚᱞᱚ
ᱦᱮᱸ ᱩᱱᱠᱩ ᱠᱚᱦᱚᱸ ᱠᱚ ᱧᱟᱢ ᱜᱮᱭᱟ
ᱧᱟᱢ ᱫᱚ ᱪᱮᱫ ᱧᱟᱢ ᱫᱟᱠᱚ ᱤᱭᱟᱹ ᱚᱠᱚᱭ ᱠᱚᱣᱟᱜ ᱪᱚᱝ ᱵᱚᱞᱚᱜ ᱠᱟᱱᱟ᱾
ᱦᱩᱸ ᱟᱫᱚ ᱟᱵᱮᱱ ᱜᱮᱛᱚ ᱚᱱᱞᱟᱭᱤᱱ ᱨᱮᱫᱚ ᱵᱮᱱ ᱠᱟᱹᱢᱤ ᱠᱟᱜ- ᱟ ᱟᱵᱮᱱ ᱜᱮ ᱚᱱᱟ ᱠᱚᱫᱚ ᱮᱠᱴᱤᱵᱷ ᱵᱮᱱ ᱛᱟᱦᱮᱱᱟ ᱪᱮᱫ ᱠᱚ ᱩᱰᱩᱠᱚᱜ ᱠᱟᱱᱟ ᱪᱮᱫ ᱠᱚ ᱵᱟᱝ
ᱟᱹᱞᱤᱧ ᱫᱚ ᱞᱟᱦᱟ ᱧᱚᱜ ᱞᱤᱧ ᱤᱭᱟᱹ ᱞᱮᱫᱟ ᱚᱱᱠᱟ ᱫᱚᱠᱟᱱ ᱫᱠᱟᱱ ᱫᱩᱸᱧ ᱠᱷᱩᱞᱟᱹ ᱵᱟᱲᱟ ᱠᱟᱜ ᱟ ᱚᱱᱞᱟᱭᱤᱱ ᱫᱠᱟᱱ ᱟᱫᱚ ᱛᱚᱲᱟᱜ ᱨᱩᱣᱟᱹ ᱦᱟᱥᱩ ᱟᱨ ᱫᱚᱠᱟᱱ ᱫᱚ ᱵᱚᱱᱫᱚ ᱦᱩᱭᱱᱟ ᱫᱚ ᱚᱲᱟᱜ ᱠᱚᱨᱮ ᱜᱮ ᱛᱤᱸᱜᱩ ᱵᱟᱲᱟ ᱦᱩᱭᱩᱜ ᱠᱟᱱᱟ
ᱩᱸ
ᱫᱚᱠᱟᱱ ᱨᱮᱫᱚ ᱵᱟᱝ ᱫᱩᱨᱩᱵ ᱦᱳᱭ ᱠᱟᱱᱟ ᱢᱟᱱᱮ ᱯᱚᱭᱥᱟ ᱴᱟᱠᱟ ᱨᱮᱭᱟᱜ ᱞᱮᱱ ᱫᱮᱱ ᱠᱚᱨᱮᱱᱟᱜ ᱥᱤᱭᱮᱯ ᱥᱤ ᱴᱷᱩᱠᱟᱹᱣ ᱠᱟᱛᱮ ᱯᱚᱭᱥᱟ
ᱵᱟᱯᱮ ᱢᱟᱱᱟᱣᱟ ᱟᱯᱮ ᱫᱚ
ᱦᱩᱸ ᱵᱷᱟᱹᱞᱤ ᱜᱮᱦᱟᱜ
ᱩᱸ
ᱥᱮᱨᱚᱠᱚᱢ ᱫᱚ ᱱᱚᱛᱮ ᱫᱚ ᱚᱱᱠᱟ ᱫᱚ ᱡᱷᱚᱢ ᱡᱷᱚᱢ ᱫᱚ ᱵᱟᱝ ᱦᱩᱭᱩᱜᱼᱟ ᱚᱱᱠᱟ ᱫᱚ ᱵᱟᱝ ᱠᱷᱟᱹᱞᱤ ᱦᱮᱸ ᱯᱩᱡᱟᱹ ᱵᱟᱲᱟ ᱠᱮᱫ ᱜᱮᱠᱚ
ᱚᱸ ᱚᱱᱛᱮ ᱛᱚ ᱚᱱᱛᱮ ᱛᱚ ᱤᱭᱟᱹ ᱪᱮᱫ ᱠᱚ ᱞᱟᱹᱭᱟ ᱵᱚᱰᱟᱨ ᱛᱚ ᱚᱱᱟ ᱯᱚᱨᱮ ᱜᱮᱛᱚ ᱦᱟᱱᱟ ᱡᱷᱟᱲᱠᱷᱚᱱᱰ ᱵᱚᱞᱟᱜ ᱟ ᱥᱮ
ᱦᱮ
ᱢᱟᱞᱫᱟ ᱯᱚᱨᱮ ᱦᱟᱱᱟ ᱫᱩᱢᱠᱟᱹ ᱦᱟᱱᱛᱮ ᱵᱟᱝ ᱵᱚᱲᱚᱜᱼᱟ
ᱢᱟᱞᱫᱟ ᱵᱟᱝ ᱵᱟᱝ
ᱦᱩᱸ
ᱟᱞᱮ ᱥᱮᱫ ᱢᱟᱞᱫᱟ ᱫᱚ ᱛᱟᱞᱟ ᱧᱚᱜ ᱨᱮ ᱦᱮᱱᱟᱜ ᱟᱞᱮ ᱫᱚ
ᱚ ᱟᱯᱮ ᱫᱚ ᱛᱟᱞᱟ ᱨᱮ ᱢᱮᱱᱟᱜ ᱵᱮᱭᱟ ᱵᱟᱝ
ᱦᱮᱸ ᱛᱟᱞᱟ ᱧᱚᱜ ᱨᱮ ᱚᱱᱟ ᱫᱚ ᱟᱞᱮ ᱥᱟᱭᱤᱴ
ᱦᱮᱸ ᱵᱟᱠᱷᱟᱱ ᱫᱚ ᱚᱱᱛᱮᱱᱟᱜ ᱚᱱᱛᱮ ᱛᱚ ᱵᱟᱝᱠᱷᱟᱱ ᱫᱚ ᱫᱩᱢᱠᱟᱹ ᱥᱮᱱᱟᱜ ᱚᱨᱥᱚᱝ ᱵᱟᱠᱷᱟᱱ ᱯᱟᱥᱮᱡ ᱦᱮᱡ ᱠᱟᱜ ᱯᱮ ᱢᱮᱱᱫᱤᱧ ᱚᱱᱛᱮ ᱛᱚ ᱡᱷᱟᱲᱠᱷᱚ ᱠᱚᱴᱱᱟᱥ ᱚᱱᱟ ᱠᱚᱨᱮ ᱫᱚ ᱵᱷᱟᱜᱤ ᱥᱚᱨᱦᱟᱭ ᱦᱩᱭᱩᱜᱼᱟ ᱛᱚ
ᱦᱩᱸ ᱢᱚᱴᱟ ᱢᱩᱴᱤ ᱥᱭᱟᱹ ᱠᱚᱨᱮ ᱢᱟᱱᱮ ᱠᱚᱞᱮᱡᱽ ᱠᱚᱨᱮ ᱦᱚᱸ ᱦᱩᱭᱩᱜᱼᱟ
ᱢᱩᱥᱯᱤᱫ ᱫᱩᱢᱠᱟ ᱠᱚᱞᱮᱡᱽ ᱥᱮ ᱪᱮᱫ ᱠᱚ ᱢᱮᱛᱟᱜᱼᱟ
ᱦᱮᱸ ᱦᱳᱭ